ᱦᱮ
ᱦᱮᱞᱳ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱞᱟᱹᱭ ᱵᱤᱱ ᱠᱷᱚᱵᱚᱨ ᱠᱚ
ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱟᱯᱟᱭ ᱜᱮᱛᱚ
ᱦᱮᱸ ᱱᱟᱯᱟᱭ ᱜᱮ ᱟᱹᱵᱤᱱ ᱜᱮ ᱪᱮᱫᱠᱟ
ᱟᱹᱞᱤᱧ ᱦᱚᱸ ᱱᱟᱯᱟᱭ ᱜᱮ
ᱚ ᱪᱤᱠᱟᱹ ᱵᱟᱲᱟᱭ ᱫᱟᱵᱤᱱ
ᱦᱚᱜᱼᱚᱭ ᱪᱟᱥ ᱠᱟᱹᱢᱤ ᱟᱲᱜᱚᱱ ᱦᱩᱭᱩᱜ ᱞᱟᱹᱜᱤᱫ ᱫᱟᱜ ᱡᱟᱹᱲᱤ ᱜᱮ ᱱᱚᱜᱼᱚᱭ ᱱᱚᱝᱠᱟ ᱰᱤᱥᱴᱟᱵ ᱫᱟᱭ
ᱚᱻ ᱛᱟᱦᱚᱞᱮ ᱟᱹᱣᱨᱤ ᱫᱟᱜᱽ ᱟᱭ
ᱴᱩᱠᱴᱟᱠ ᱵᱟᱹᱭᱦᱟᱹᱲ ᱠᱚ ᱟᱨᱟᱢᱵᱚ ᱦᱩᱭ ᱠᱟᱱᱟ
ᱟᱪᱪᱷᱟ ᱦᱮᱸ ᱦᱮᱸ ᱱᱚᱛᱮ ᱫᱚ ᱯᱮᱟ ᱚ ᱟᱞᱮ ᱱᱚᱛᱮ ᱫᱚ ᱯᱨᱟᱭ ᱪᱟᱵᱟ ᱦᱤᱡᱩᱜ ᱠᱟᱱᱟ ᱟᱨ ᱫᱚᱥ ᱯᱚᱱᱨᱚ ᱫᱤᱱ ᱠᱷᱟᱱ ᱜᱮ ᱪᱟᱵᱟᱜᱼᱟ ᱞᱟᱦᱟᱨᱮ ᱫᱟᱜ ᱟᱠᱟᱫᱟᱭ
ᱟᱪᱪᱷᱟ ᱛᱟᱦᱩᱞᱮ ᱰᱟᱝᱨᱤ ᱱᱟᱦᱮᱞ ᱥᱮ ᱴᱨᱟᱠᱴᱟᱨ ᱛᱮ
ᱟᱨ ᱱᱚᱛᱮ ᱫᱚ ᱴᱨᱟᱠᱴᱟᱨ ᱦᱚᱸ ᱵᱟᱝ ᱵᱚᱞᱚᱱᱟ ᱪᱮᱫ
ᱵᱮᱥᱤᱨ ᱵᱷᱟᱜᱽ ᱜᱮᱛᱚ ᱴᱨᱟᱠᱴᱟᱨ ᱠᱚ ᱵᱮᱵᱚᱦᱟᱨᱫᱟ ᱥᱚᱢᱚᱭ ᱠᱚᱢ ᱞᱟᱜᱟᱜᱼᱟ
ᱦᱩᱸ ᱦᱩᱸ
ᱠᱚᱢ ᱫᱤᱱ ᱛᱮ ᱦᱩᱭᱩᱜᱼᱟ
ᱱᱚᱛᱮ ᱦᱚᱸ ᱦᱸ ᱱᱚᱛᱮ ᱦᱚᱸ ᱴᱨᱟᱠᱴᱟᱨ ᱫᱚ ᱠᱷᱩᱵ ᱠᱚᱢ ᱵᱚᱞᱚᱱᱟ ᱛᱚᱵᱮ ᱴᱮᱨᱟᱠᱴᱟᱨ ᱜᱮᱠᱚ ᱠᱷᱟᱹᱲ ᱮᱫᱟ ᱛᱟᱲᱟᱛᱟᱲᱤ ᱤᱱᱟᱹᱛᱮ ᱦᱩᱭᱩᱜ ᱠᱟᱱᱟ
ᱦᱮᱸ ᱦᱳᱭ ᱰᱟᱝᱨᱤ ᱱᱟᱦᱮᱞ ᱫᱚ ᱴᱟᱭᱤᱢ ᱞᱟᱜᱟᱜᱼᱟ ᱟᱫᱚ ᱱᱮᱛᱟᱨ ᱫᱚ ᱡᱟᱛᱮ ᱞᱚᱜᱚᱱ ᱨᱚᱦᱚᱭᱚᱜ ᱢᱟ ᱚᱱᱟ ᱱᱟ ᱜᱮᱠᱚ ᱫᱷᱟᱱᱫᱟᱭᱮᱫᱟ
ᱦᱮᱸ ᱦᱮᱸ ᱡᱟᱛᱮ ᱞᱚᱜᱚᱱ ᱵᱟᱠᱷᱟᱱ ᱞᱟᱦᱟ ᱛᱮᱫᱚ ᱚᱠᱟᱨᱮ ᱢᱤᱫ ᱫᱷᱟᱣ ᱯᱟᱲᱟᱜᱟ ᱠᱚ ᱛᱟᱨᱯᱚᱨᱮ ᱠᱚ ᱢᱤᱫ ᱫᱤᱱ ᱠᱚ ᱯᱚᱪᱟᱱᱟ ᱛᱟᱨᱯᱚᱨᱮ ᱢᱤᱫ ᱫᱤᱱ ᱞᱚᱥᱚᱫᱚᱜ-ᱟ ᱢᱟᱱᱮ ᱯᱮ ᱯᱩᱱ ᱫᱤᱱ ᱞᱟᱜᱟᱜ ᱛᱟᱦᱮᱸᱜ-ᱟ
ᱯᱮ ᱪᱟᱥ
ᱛᱟᱦᱚᱞᱮ ᱟᱨ ᱦᱮᱸ ᱟᱨ ᱡᱟᱦᱟᱸ ᱟᱹᱵᱤᱱ ᱜᱮ ᱞᱟᱹᱭ ᱵᱤᱱ ᱡᱟᱦᱟᱸ ᱴᱨᱟᱠᱴᱟᱨ ᱛᱮᱵᱤᱱ ᱪᱟᱥᱫᱟ
ᱦᱮᱸ
ᱮᱸ ᱟᱨ ᱡᱟᱦᱟᱸ ᱱᱟᱦᱮᱞ ᱛᱮ ᱰᱟᱝᱨᱤ ᱱᱟᱦᱮᱞ ᱛᱮ ᱚᱠᱟᱴᱟᱜ ᱤᱭᱟᱹ ᱦᱩᱲᱩ ᱨᱮᱱᱟᱜ ᱵᱤᱥᱤ ᱞᱤᱧ ᱧᱟᱢ ᱫᱟ
ᱰᱟᱝᱨᱤ ᱱᱟᱦᱮᱞ ᱨᱮᱱᱟᱜ ᱜᱮ ᱵᱮᱥᱤ ᱫᱚ ᱧᱟᱢᱚᱜ ᱠᱟᱱᱟ
ᱦᱩᱸ ᱰᱟᱝᱨᱤ ᱱᱟᱦᱮᱞ ᱨᱮᱭᱟᱜ ᱡᱟᱦᱟᱸ ᱵᱤᱱ ᱪᱟᱥᱟ ᱚᱸᱰᱮᱱᱟᱜ ᱦᱩᱲᱩ ᱜᱮᱞᱮᱪ ᱟᱞᱟᱫᱟ ᱟᱨ ᱴᱨᱟᱠ ᱛᱟᱨ ᱨᱮ ᱚᱱᱟ ᱜᱮᱞᱮ ᱡᱟᱞᱟᱫᱟ
ᱴᱨᱟᱠ ᱯᱮ ᱟᱞᱟᱫᱟ ᱴᱟᱴᱟᱯ ᱛᱮᱫᱚ ᱚᱱᱮ ᱪᱮᱛᱟᱱ ᱞᱚᱥᱚᱫ ᱤᱫᱤᱟᱜ ᱠᱟᱱᱟᱭ ᱠᱩ ᱞᱚᱥᱚᱫ ᱛᱚ ᱞᱚᱥᱚᱫ ᱦᱚᱞᱚᱝ ᱜᱚᱜ ᱠᱟᱜ ᱠᱟᱱᱟᱭ ᱛᱟᱞᱦᱮ ᱦᱩᱲᱩ ᱦᱳ ᱨᱮᱦᱮᱫ ᱠᱚ ᱵᱟᱠᱚ ᱫᱟᱹᱲ ᱫᱟᱲᱮᱜ ᱠᱟᱱᱟ ᱦᱩᱲᱩ ᱨᱮᱱᱟᱜ
ᱵᱟᱭ ᱫᱟᱹᱲᱟ ᱦᱳᱭ ᱦᱳᱭ ᱛᱟᱯᱚᱨ ᱚᱱᱮ ᱢᱤᱫ ᱫᱤᱱ ᱛᱮᱜᱮ ᱠᱟᱹᱢᱤ ᱞᱚᱜᱚᱱ ᱫᱟ
ᱦᱳᱭ
ᱟᱫᱚ ᱰᱮᱨᱤᱜ ᱠᱟᱱᱟ
ᱛᱟᱦᱚᱞᱮ ᱱᱮᱥ ᱫᱚ ᱪᱮᱫ ᱦᱩᱲᱩ ᱵᱤᱱ ᱨᱚᱦᱚᱭ ᱠᱮᱜ-ᱟ?
ᱟᱹᱞᱤᱧ ᱫᱚ ᱥᱚᱨᱱᱚ ᱜᱮ ᱵᱮᱥᱤ ᱢᱟᱨᱮᱭᱟᱜ ᱜᱮ ᱟᱹᱞᱤᱧ ᱫᱚ ᱚᱱᱟ ᱥᱚᱨᱱᱚ ᱟᱨ ᱵᱤᱵᱤ ᱮᱜᱟᱨᱚ ᱜᱮ
ᱟᱪᱪᱷᱟ ᱦᱮᱸ ᱚᱱᱟ ᱦᱚᱸ ᱵᱷᱟᱜᱤ ᱜᱮᱭᱟ ᱥᱚᱨᱱᱚ ᱵᱟᱭ ᱠᱷᱟᱨᱟᱯᱟ
ᱦᱮᱸ
ᱦᱟᱱᱟ ᱯᱳᱭᱞᱳ ᱠᱷᱚᱱᱟᱜ ᱜᱮ ᱧᱮᱞ ᱟᱹᱜᱩ ᱦᱩᱭᱩᱜ ᱠᱟᱱᱟ ᱥᱚᱨᱱᱚ ᱦᱩᱲᱩ ᱮᱠᱷᱚᱱ ᱦᱚᱸᱠᱚ ᱨᱚᱦᱚᱭᱮᱜ ᱜᱮᱭᱟ
ᱦᱮᱸ ᱦᱮᱸ ᱦᱮᱸ ᱨᱚᱦᱚᱭ ᱫᱟᱠᱚ ᱨᱚᱦᱚᱭ ᱫᱟ
ᱦᱩᱸ ᱟᱨ ᱦᱚᱸ ᱵᱟᱡᱟᱨ ᱨᱮ ᱱᱟᱱᱟ ᱨᱚᱠᱚᱢ ᱦᱤᱡᱩᱜ ᱠᱟᱱᱟ ᱤᱛᱟᱹ
ᱦᱩᱸ ᱦᱩᱸ ᱟᱨ ᱟ ᱟᱹᱵᱤᱱ ᱫᱚ ᱛᱟᱦᱚᱞᱮ ᱪᱮᱫ ᱦᱩᱲᱩ ᱵᱤᱱ ᱛᱚᱞᱟ ᱟᱠᱟᱫᱟ? ᱟᱥᱮ ᱵᱤᱱ ᱱᱟᱯᱷᱚᱨ ᱠᱟᱫᱟ ᱡᱟᱭ ᱦᱳᱠ
ᱦᱮᱸ ᱱᱤᱭᱟᱹ ᱫᱷᱟᱣ ᱫᱚ ᱤᱭᱟᱹᱞᱤᱧ ᱮᱢ ᱟᱠᱟᱫᱟ ᱵᱤᱵᱤ ᱮᱜᱟᱨᱚ ᱟᱨ ᱢᱤᱫᱴᱟᱝ ᱠᱚ ᱞᱟᱹᱭᱟ ᱮᱜᱟᱨᱚᱥᱚ ᱪᱷᱟᱯᱟᱱ ᱱᱚ ᱱᱟᱣᱟ ᱦᱩᱲᱩ ᱦᱮᱡ ᱠᱟᱱᱟ
ᱟᱪᱪᱷᱟ ᱟᱪᱪᱷᱟ ᱦᱮᱸ ᱟᱹᱞᱤᱧ ᱫᱚ ᱵᱟᱞᱤᱧ ᱟᱸᱡᱚᱢ ᱠᱟᱫᱟ ᱮᱜᱟᱨᱚᱥᱚ ᱪᱷᱟᱯᱟᱱᱱᱚ ᱫᱚ
ᱛᱟᱦᱚᱞᱮ ᱟᱫᱚ ᱚᱱᱟ ᱫᱚ ᱱᱟᱣᱟ ᱦᱮᱡ ᱠᱟᱱᱟ ᱞᱟᱹᱭ ᱫᱟᱠᱚ ᱦᱩᱲᱩ ᱵᱷᱟᱜᱮ ᱦᱩᱭᱩᱜ
ᱟᱪᱷᱟ ᱦᱮᱸ
ᱦᱩᱭ ᱫᱚ ᱦᱩᱭᱩᱜ ᱜᱮᱭᱟ ᱵᱟᱝ ᱫᱚ ᱵᱟᱝ ᱢᱟᱱᱮ ᱱᱟᱣᱟ ᱠᱷᱮᱛ ᱨᱮᱫᱚ ᱱᱟᱣᱟ ᱦᱩᱲᱩ ᱫᱚ ᱵᱷᱟᱹᱜᱤ ᱜᱮ ᱦᱩᱭᱩᱜᱼᱟ ᱡᱮᱢᱚᱱ ᱩᱫᱟᱦᱚᱨᱚᱱ ᱛᱮᱞᱤᱧ ᱞᱟᱹᱭ ᱟᱹᱵᱤᱱ ᱠᱟᱱᱟ ᱥᱟᱵ ᱠᱟᱜ ᱵᱤᱱ ᱦᱮ ᱡᱟᱦᱟᱸ ᱱᱟᱣᱟ ᱚᱲᱟᱜ ᱵᱤᱱ ᱪᱟᱞᱟᱜᱼᱟ ᱯᱮᱲᱟ ᱚᱲᱟᱜ ᱯᱨᱚᱛᱷᱚᱢ ᱵᱷᱟᱹᱜᱤ ᱵᱤᱱ ᱨᱚᱲ ᱵᱟᱲᱟᱭᱟ
ᱦᱮᱸ
ᱛᱟᱨ ᱯᱚᱨᱮ ᱢᱟᱨᱮ ᱞᱮᱱᱠᱷᱟᱱ ᱵᱤᱱ ᱩᱱᱫᱚ ᱦᱳᱭ ᱵᱷᱟᱹᱜᱤ ᱧᱟᱢᱚᱜᱼᱟ ᱠᱷᱟᱹᱛᱤᱨ ᱛᱟᱨ ᱯᱚᱨᱮ ᱢᱟᱨᱮ ᱞᱮᱱᱠᱷᱟᱱ ᱵᱤᱱ ᱩᱱᱫᱚ ᱟᱲᱟᱜ ᱦᱚᱸ ᱵᱟᱠᱚ ᱛᱤᱠᱤᱭᱟ ᱵᱤᱱᱟ ᱚᱱᱮ ᱚᱱᱠᱟ ᱟᱱ ᱥᱤᱥᱴᱮᱢᱚᱜ ᱠᱟᱱᱟ ᱦᱮᱸ
ᱟᱫᱚ ᱚᱱᱟ ᱛᱮ ᱢᱤᱫ ᱦᱩᱲᱩ ᱵᱟᱨ ᱵᱟᱨ ᱨᱚᱦᱚᱭᱚᱜ ᱠᱟᱱᱟ ᱠᱟᱹᱴᱤᱡ ᱯᱟᱞᱴᱟᱣ ᱦᱩᱭᱩᱜᱼᱟ
ᱛᱟᱞᱦᱮ ᱞᱟᱹᱭ ᱫᱟᱞᱤᱧ ᱜᱚᱝᱠᱮ ᱟᱵᱤᱱ ᱫᱚ ᱵᱤᱨ ᱫᱤᱥᱚᱢ ᱚᱢ ᱠᱟᱱᱟ ᱵᱤᱱ ᱥᱮ ᱮᱢᱱᱤ ᱤᱭᱟᱹᱻ
ᱵᱤᱞᱟᱹᱛ ᱫᱤᱥᱚᱢ
ᱦᱮᱞᱳ
ᱦᱚᱸ ᱵᱟᱝ ᱞᱟᱹᱭ ᱜᱟᱱᱚᱜᱼᱟ ᱵᱤᱨ ᱫᱤᱥᱚᱢ ᱦᱚᱸ ᱵᱟᱝ᱾ ᱵᱟᱵᱤᱱ ᱟᱸᱡᱚᱢ ᱮᱫᱟ᱾
ᱚᱸᱻ ᱦᱮᱸ ᱢᱟ ᱞᱟᱹᱭ ᱵᱤᱱ
ᱞᱟᱹᱭ ᱫᱟᱞᱤᱧ ᱫᱚᱢᱮ ᱮᱠᱴᱟ ᱵᱤᱨ ᱦᱚᱸ ᱵᱟᱹᱞᱤᱧ ᱯᱟᱲᱟᱜ ᱠᱟᱱᱟ ᱟᱨ ᱵᱤᱞᱟᱹᱛ ᱥᱮᱫ ᱦᱚᱸ ᱵᱟᱹᱞᱤᱧ ᱯᱟᱲᱟᱜ ᱠᱟᱱᱟ᱾ ᱢᱟᱪ ᱠᱷᱟᱱᱮ ᱨᱮ ᱴᱟᱱᱟ ᱴᱟᱹᱱᱤᱜ ᱠᱟᱱᱟ ᱞᱤᱧ
ᱚᱸ ᱦᱮᱸᱛᱚ ᱟᱞᱤᱧ ᱢᱤᱫ ᱜᱮ ᱢᱟᱱᱮ ᱠᱷᱟᱱᱮ ᱦᱮᱸ ᱞᱟᱹᱭ ᱵᱤᱱ
ᱟᱪᱷᱟ ᱞᱟᱹᱭ ᱫᱟᱠᱚ ᱩᱫ ᱠᱚ ᱯᱩᱴᱠᱟᱹ ᱠᱚ ᱫᱚᱢᱮ ᱠᱚᱠᱚ ᱦᱩᱭᱩᱜᱼᱟ
ᱦᱮᱸ ᱜᱚᱢᱠᱮ ᱦᱩᱭᱩᱜ ᱟᱠᱚ ᱦᱩᱭᱩᱜ ᱠᱟᱱᱟ ᱠᱚ ᱡᱚᱢ ᱡᱚᱢ ᱯᱷᱚᱢ ᱦᱩᱭᱩᱜ ᱠᱟᱱᱟ ᱱᱤᱡᱮ ᱫᱚ
ᱡᱚᱢ ᱟᱪᱷᱟ ᱦᱮᱸ᱾ ᱛᱟᱦᱞᱮ ᱯᱩᱴᱠᱟᱹ ᱫᱚ ᱪᱮᱫ ᱞᱮᱠᱟ ᱠᱚ ᱛᱟᱦᱮᱱᱟ ᱩᱱᱠᱩ ᱫᱚ? ᱛᱚᱯᱟ ᱠᱚᱜᱼᱟ ᱠᱚ ᱥᱮ ᱠᱚ ᱪᱮᱛᱟᱱ ᱨᱮᱠᱚ ᱧᱮᱧᱟᱢᱚᱜᱼᱟ
ᱟᱫᱚ ᱜᱚᱝᱠᱮ ᱛᱟᱦᱚᱞᱮ ᱞᱤᱧ ᱞᱟᱹᱭ ᱟᱵᱤᱱ ᱠᱟᱱᱟ ᱦᱟᱜ ᱛᱟᱦᱚᱞᱮ ᱟᱹᱞᱤᱧ ᱵᱟᱹᱞᱤᱧ ᱵᱟᱲᱟᱭ ᱛᱟᱦᱮᱸᱫᱼᱟ ᱡᱮ ᱯᱩᱴᱠᱟᱹ ᱱᱚᱝᱠᱟ ᱠᱚ ᱧᱟᱢᱚᱜᱼᱟ
ᱛᱟᱦᱚᱞᱮ ᱢᱤᱫ ᱫᱤᱱ ᱫᱚ ᱛᱟᱦᱮ ᱟᱞᱤᱧ ᱫᱚ ᱚᱱᱟ ᱦᱚᱸᱭ ᱤᱭᱟᱹ ᱞᱤᱧ ᱪᱟᱞᱟᱣ ᱠᱟᱱᱟ ᱢᱮᱨᱚᱢ ᱞᱟᱹᱜᱤᱫ ᱥᱟᱠᱟᱢ ᱟᱨ ᱠᱤ ᱢᱟᱜ
ᱯᱟᱞᱟ ᱢᱟᱜ
ᱦᱳᱭ ᱛᱟᱯᱚᱨᱮ ᱟᱹᱞᱤᱧ ᱫᱚ ᱛᱟᱨᱚ ᱯᱩᱴᱠᱟᱹ ᱦᱟᱞᱟᱝ ᱠᱚ ᱪᱟᱞᱟᱣ ᱠᱟᱱᱟ᱾ ᱟᱹᱞᱤᱧ ᱫᱚᱞᱤᱧ ᱠᱚᱭᱚᱜ ᱵᱟᱲᱟᱭᱮᱫ ᱠᱚᱣᱟ ᱪᱮᱛᱟᱱ ᱠᱚᱨᱮ ᱵᱟᱠᱚ ᱧᱮᱞ ᱧᱟᱢᱚᱜ ᱠᱟᱱᱟ ᱟᱫᱚ
ᱟᱪᱷᱟ
ᱚᱱᱠᱟᱱ ᱢᱤᱫᱴᱟᱝ ᱫᱷᱤᱲᱤ ᱫᱷᱤᱲᱤ ᱠᱚ ᱢᱮᱱᱟᱜᱼᱟ ᱦᱟᱥᱟ ᱠᱚ ᱢᱮᱱᱟᱜᱼᱟ ᱤᱠ ᱢᱮᱛᱟ ᱞᱤᱧᱼᱼ ᱮᱱᱟᱝ ᱦᱚᱸ ᱩᱱᱠᱩ ᱯᱩᱴᱠᱟᱹ ᱠᱟᱱᱟ ᱠᱚ ᱤᱧ ᱵᱟᱵᱟ ᱚᱱᱠᱟ ᱫᱚ ᱜᱚᱴᱟᱜ ᱜᱤᱧ ᱧᱮᱞ ᱦᱚᱴᱚ ᱠᱟᱜ ᱠᱚᱫᱚ ᱦᱟᱱᱟ ᱠᱚᱨᱮ ᱛᱟᱞᱦᱮ ᱚᱱᱮ ᱚᱱᱠᱟ ᱟᱰᱤ ᱧᱟᱢ ᱯᱨᱟᱭ ᱧᱟᱢ ᱞᱮᱱᱟ ᱠᱚ ᱢᱤᱫ ᱴᱷᱮᱠᱟ ᱜᱟᱱ
ᱟᱪᱷᱟ
ᱛᱟᱯᱚᱨᱮ ᱟᱹᱠᱷᱨᱤᱧ ᱵᱟᱲᱟ ᱦᱩᱭᱮᱱᱟ
ᱛᱟᱦᱞᱮ ᱵᱤᱱ ᱥᱳᱲᱮ ᱠᱮᱫ ᱠᱚᱣᱟ?
ᱡᱚᱢ ᱠᱟᱜ ᱠᱚᱣᱟᱵᱤᱱ ᱠᱤ ᱟᱹᱵᱤᱱ ᱦᱮᱸ ᱦᱮᱸ ᱥᱚᱲᱮ ᱵᱟᱲᱟ ᱦᱩᱭᱱᱟ᱾
ᱦᱮᱸ ᱡᱚᱢ ᱛᱚ ᱚᱱᱮ ᱵᱟᱡᱟᱨ ᱨᱮ ᱠᱤᱨᱤᱧ ᱵᱟᱲᱟ ᱠᱟᱛᱮᱫ ᱡᱚᱢ ᱦᱩᱭᱩᱜ ᱜᱮᱭᱟ᱾ ᱚᱱᱟ ᱵᱟᱡᱟᱨ ᱨᱮ ᱠᱤᱨᱤᱧ ᱠᱟᱛᱮ ᱡᱚᱢ ᱦᱚᱸ, ᱵᱟᱝ ᱧᱮᱞ ᱦᱩᱭ ᱠᱟᱱᱟ ᱪᱮᱫ ᱞᱮᱠᱟ ᱠᱚ ᱧᱟᱢᱚᱜᱼᱟ ᱢᱮᱱᱛᱮ ᱯᱷᱩᱴᱠᱟᱹ
ᱟᱪᱪᱷᱟ ᱦᱮᱸ ᱛᱚ, ᱚ᱾
ᱦᱩᱸ
ᱟᱨ ᱩᱫ ᱠᱚᱫᱚ?
ᱩᱫ ᱠᱚᱦᱚᱸ ᱜᱟᱱᱚᱜ-ᱟ ᱱᱚᱜ-ᱚᱭ᱾ ᱢᱚᱛᱟᱢ ᱩᱫ ᱠᱚᱫᱚ ᱦᱳᱭ ᱟᱸᱡᱚᱢ ᱫᱟᱵᱤᱱ ᱥᱮ ᱵᱟᱝ?
ᱦᱮᱸ ᱢᱟ ᱞᱟᱹᱭᱵᱤᱱ ᱢᱚᱛᱟᱢ ᱩᱫ ᱠᱚ
ᱢᱚᱛᱟᱢ ᱩᱫ ᱠᱚᱫᱚ ᱧᱟᱢᱚᱜᱼᱟ ᱵᱟᱲᱜᱮ ᱡᱷᱟᱲᱜᱮ ᱠᱚᱨᱮᱫ ᱦᱮᱸ ᱵᱟᱹᱵᱤᱱ ᱟᱸᱡᱚᱢ ᱮᱫᱟ? ᱟᱨ ᱮᱴᱟᱜ ᱩᱫ ᱵᱚᱞᱛᱮ ᱫᱚ ᱵᱟᱝ ᱧᱟᱢᱚᱜᱼᱟ ᱚᱱᱟ ᱵᱩᱥᱩᱵ ᱩᱫ ᱠᱚᱜᱮ ᱟᱨ ᱚᱱᱮ ᱢᱚᱛᱟᱢ ᱩᱫ
ᱚ ᱾ ᱚ ᱵᱟᱲᱜᱮ ᱨᱮᱱᱟᱜ ᱩᱫ ᱠᱚᱫᱚ ᱵᱤᱱ ᱡᱚᱢ ᱵᱟᱲᱟ ᱟᱠᱟᱫ ᱜᱮᱭᱟ ᱵᱟᱝ?
ᱦᱳᱭ᱾
ᱚ᱾ ᱱᱚᱛᱮ ᱫᱚ ᱩᱫ ᱫᱚ ᱠᱷᱟᱪᱮ ᱟᱫᱚ ᱩᱫ ᱩᱱᱫᱚ ᱱᱮᱛᱟᱨ ᱫᱚ ᱱᱤᱭᱟᱹ ᱥᱤᱡᱤᱱ ᱫᱚ ᱦᱟᱱᱮ ᱤᱭᱟᱹ ᱦᱮᱸ ᱯᱨᱟᱭ ᱟᱸᱜᱷᱟᱲ ᱵᱚᱸᱜᱟ ᱦᱟᱹᱵᱤᱡ ᱩᱫ ᱧᱟᱢ ᱤᱫᱤᱜᱼᱟ᱾
ᱦᱚᱸ᱾
ᱟᱨ ᱵᱤᱨ ᱪᱟᱞᱟᱣ ᱞᱮᱱᱠᱷᱟᱱ ᱜᱮ ᱵᱤᱨ ᱠᱚᱨᱮ ᱜᱚᱰᱟ ᱠᱚᱨᱮ ᱜᱚᱴᱟ ᱜᱮᱠᱚ ᱚᱢᱚᱱᱚᱜ ᱠᱟᱱᱟ ᱱᱮᱛᱟᱨ ᱫᱚ᱾ ᱟᱫᱚ ᱚᱱᱟ ᱵᱟᱭ ᱫᱟᱜ ᱞᱮᱠᱷᱟᱱ ᱟᱫᱚ ᱦᱮᱸ
ᱵᱷᱩᱸᱰᱨᱩ ᱠᱚ ᱵᱤᱞᱤᱜ ᱠᱟᱱᱟ ᱥᱮ ᱟᱹᱣᱨᱤ?
ᱟᱫᱚ ᱦᱩᱸ ᱵᱷᱩᱸᱰᱨᱩ ᱠᱚᱦᱚᱸ ᱵᱤᱞᱤ ᱜᱮ ᱟᱹᱣᱨᱤ ᱵᱤᱞᱤᱜᱼᱟ ᱦᱮᱸᱜ-ᱮ ᱜᱟᱫᱟᱨ ᱦᱤᱡᱩᱜ ᱠᱟᱱᱟ ᱵᱷᱩᱸᱰᱨᱩ ᱠᱚ᱾ ᱦᱮᱸ ᱵᱷᱩᱸᱰᱨᱩ ᱛᱟᱯᱚᱨ ᱚᱱᱟ ᱟᱨᱠᱤ ᱵᱷᱩᱸᱰᱨᱩ ᱠᱚ ᱛᱟᱨᱚᱵ ᱫᱚ ᱱᱮᱛᱟᱨ ᱫᱚ ᱵᱟᱝ ᱵᱤᱞᱤᱜᱼᱟ ᱛᱚ᱾
ᱦᱳᱭ᱾
ᱟᱨ ᱤᱭᱟᱹ ᱫᱚ ᱤᱭᱟᱹ ᱫᱚᱵᱤᱱ ᱟᱸᱡᱚᱢ ᱠᱟᱫ ᱜᱮᱭᱟ ᱛᱚ᱾ ᱱᱚᱣᱟ ᱛᱟᱨᱚᱵ᱾
ᱦᱮᱸ ᱦᱮᱸ ᱛᱟᱨᱚᱵ ᱞᱤᱧ ᱟᱸᱡᱚᱢ ᱟᱠᱟᱫᱟ ᱛᱮᱨᱮᱞ ᱠᱚ ᱛᱟᱨᱚᱵ
ᱛᱮᱨᱮᱞ ᱦᱚᱸ ᱦᱩᱸ, ᱚᱱᱟ ᱠᱚᱫᱚ ᱱᱮᱛᱟᱨ ᱫᱚ ᱵᱟᱝ ᱵᱤᱜ
ᱛᱩᱝ ᱨᱮᱜᱮ ᱧᱟᱢᱚᱜᱼᱟ᱾
ᱦᱮᱸ ᱦᱮᱸ ᱚᱱᱟ ᱠᱚᱫᱚ ᱱᱮᱛᱟᱨ ᱫᱚ ᱵᱟᱝ ᱵᱤᱞᱤᱜᱼᱟ ᱦᱟᱱᱮ ᱪᱟᱹᱛ ᱵᱟᱹᱭᱥᱟᱹᱠ ᱞᱚᱞᱚ ᱥᱤᱛᱩᱝ ᱜᱮ ᱵᱤᱞᱤᱜᱼᱟ᱾
ᱟᱪᱪᱷᱟ᱾
ᱦᱮᱸᱛᱟᱨ ᱫᱚ ᱚᱱᱮ ᱵᱷᱩᱸᱰᱨᱩ ᱵᱤᱞᱤᱜᱼᱟ ᱟᱫᱚ ᱦᱳᱭ ᱦᱳᱭ ᱦᱳᱭ ᱱᱮᱛᱟᱨ ᱫᱚ ᱚᱱᱮ ᱵᱷᱩᱸᱰᱨᱩ ᱵᱤᱞᱤᱜᱼᱟ ᱟᱫᱚ ᱵᱷᱩᱸᱰᱨᱩ ᱤᱭᱟᱹ ᱦᱩᱭᱩᱜᱼᱟ ᱯᱳᱦᱟᱱ ᱯᱳᱦᱟᱱ ᱢᱮ ᱞᱤᱧ ᱞᱤᱧ ᱤᱭᱟᱹ ᱟᱨᱠᱤ ᱚᱠᱚᱭ ᱫᱚ ᱛᱤᱠᱤ ᱠᱟᱛᱮ ᱠᱚ ᱮᱢᱟ ᱚᱠᱚᱭ, ᱦᱳᱭ᱾ ᱚᱠᱚᱭ ᱫᱚ ᱦᱟᱱᱮ ᱴᱩᱠᱩᱡ ᱡᱮ, ᱦᱟᱥᱟ ᱴᱩᱠᱩᱡ ᱨᱮ ᱯᱚᱴᱚᱢ ᱠᱟᱛᱮᱫ ᱟᱠᱷᱨᱤᱧ ᱠᱚ ᱤᱫᱤᱭᱟ᱾
ᱦᱮᱸ ᱦᱮᱸ ᱛᱤᱠᱤᱭᱟᱠᱚ ᱵᱷᱩᱸᱰᱨᱩ ᱠᱚᱫᱚ ᱵᱟᱝ?
ᱦᱮᱸ ᱛᱤᱠᱤ ᱜᱮᱭᱟ ᱠᱚ ᱚᱱᱮ ᱜᱟᱫᱟᱨᱟᱜ ᱠᱚ᱾
ᱟᱪᱪᱷᱟ ᱾
ᱛᱟᱯᱚᱨ ᱱᱚᱜᱼᱚᱭ ᱥᱮᱴᱮᱨᱚᱜ ᱠᱟᱱᱟ ᱛᱟᱞᱮ ᱥᱤᱡᱤᱱ ᱾
ᱦᱮᱸ ᱛᱟᱞᱮᱢᱟ ᱟᱛᱷᱟᱢ ᱟᱞᱮ ᱥᱮᱫ ᱦᱚᱸ
ᱚ ᱛᱟᱦᱞᱮ ᱫᱚ ᱫᱟᱨᱮ ᱢᱮᱱᱟᱜᱼᱟ
ᱴᱤ ᱦᱳᱭ ᱛᱟᱞᱮ ᱫᱟᱨᱮ ᱫᱚ ᱢᱮᱱᱟᱜᱼᱟ ᱛᱟᱞᱮ ᱨᱩᱴᱤ ᱮᱭ ᱯᱤᱴᱷᱟᱹ
ᱦᱮᱸ ᱦᱮᱸ ᱦᱮᱸ ᱡᱚᱢ ᱵᱟᱲᱟ ᱟᱠᱟᱫ ᱜᱮᱭᱟᱵᱤᱱ ᱾
ᱨᱮᱱᱟᱜ ᱵᱚᱦᱩ ᱨᱚᱠᱚᱢ ᱦᱮᱸ ᱵᱦᱩ ᱠᱚ ᱵᱮᱱᱟᱣᱟ ᱾
ᱚᱻ ᱟᱪᱷᱟ ᱟᱪᱷᱟ ᱦᱮᱸᱛᱚ ᱛᱟᱦᱞᱮ ᱞᱟᱹᱭ ᱫᱟᱞᱤᱧ ᱮ ᱤᱭᱟᱹ ᱠᱚᱫᱚᱻ ᱱᱚᱣᱟ ᱫᱟᱨᱮ ᱫᱚ ᱛᱤᱱᱟᱹᱜ ᱨᱚᱠᱚᱢ ᱢᱮᱱᱟᱜᱼᱟ ᱚᱱᱛᱮ ᱜᱚᱝᱠᱮ
ᱛᱚᱨᱵᱟᱞ
ᱱᱚᱛᱮ ᱫᱟᱨᱮ ᱵᱚᱞ ᱛᱮ ᱠᱷᱤᱡᱩᱨ ᱫᱟᱨᱮ ᱛᱟᱞᱮ ᱫᱟᱨᱮ ᱾ ᱟᱨ ᱵᱟᱵᱷᱞᱟ ᱫᱟᱨᱮ ᱠᱚᱜᱮ ᱾
ᱚ ᱦᱮᱸ ᱦᱮᱸ ᱦᱮᱸᱻ ᱟᱫᱚ ᱦᱮᱸᱛᱚ ᱟᱨ ᱛᱟᱦᱞᱮ ᱥᱟ ᱤᱭᱟᱹ ᱥᱟᱠᱟᱢ ᱠᱟᱹᱴᱤᱡ ᱯᱮ ᱠᱚᱥᱴᱚᱜᱼᱟ ᱥᱟᱠᱟᱢ ᱠᱚᱻ ᱥᱟᱦᱟᱱ ᱠᱚ ᱦᱮᱸ ᱥᱮ ᱻ
ᱦᱳᱭ ᱥᱟᱠᱟᱢ ᱠᱚ ᱥᱟᱦᱟᱱ ᱠᱚ ᱾
ᱚ ᱦᱮ ᱛᱚ ᱟᱫᱚ ᱟᱞᱮ ᱱᱚᱛᱮ ᱫᱚ ᱵᱤᱨ ᱫᱤᱥᱚᱢ ᱛᱚ ᱵᱟᱲᱜᱮ ᱞᱟᱛᱟᱨ ᱨᱮ ᱠᱷᱚᱱᱟᱜ ᱜᱮ ᱥᱟᱠᱟᱢ ᱥᱟᱦᱟᱱ ᱠᱚᱫᱚᱞᱮ ᱟᱨᱡᱟᱣ ᱟᱹᱜᱩ ᱡᱚᱝᱟ ᱟᱨᱠᱤ
ᱦᱚᱸ
ᱚ ᱛᱟᱦᱞᱮ ᱞᱟᱹᱭᱫᱟᱞᱤᱧ ᱚᱱᱛᱮ ᱫᱚ ᱫᱟᱜᱽ ᱫᱟᱜ ᱮᱫᱟᱭ ᱥᱮ ᱥᱤᱛᱩᱝ ᱠᱟᱫᱟᱭ ᱜᱚᱢᱠᱮ ᱾
ᱥᱤᱛᱩᱝ ᱠᱟᱫᱟᱭ ᱫᱟᱜ ᱡᱚᱨᱚ ᱵᱟᱲᱟ ᱠᱮᱫᱟᱭ ᱥᱮᱛᱟᱜ ᱥᱮᱫ ᱦᱟᱞᱠᱟ- ᱦᱟᱞᱠᱟ
ᱦᱮᱸ ᱦᱮᱸ ᱚ ᱟᱪᱷᱟ ᱟᱪᱷᱟ ᱦᱮ ᱱᱚᱛᱮ ᱦᱚᱸ ᱚᱱᱠᱟ ᱫᱚ ᱡᱚᱨᱚᱠᱮᱫ ᱜᱮᱭᱟᱭ ᱛᱤᱠᱤᱱ ᱥᱮᱫ ᱡᱚᱨᱚᱠ
ᱚᱱᱟ ᱠᱷᱟᱹᱛᱤᱨ ᱜᱮ ᱟᱪᱷᱟ ᱚᱱᱟ ᱠᱷᱟᱹᱛᱤᱨ ᱜᱮ ᱪᱟᱥ ᱠᱟᱹᱢᱤ ᱛᱟᱭᱱᱚᱢ ᱠᱟᱱᱟ ᱵᱩᱡ ᱫᱟᱵᱮᱱ ᱾
ᱟᱪᱷᱟ ᱟᱪᱷᱟ ᱦᱮᱸ ᱦᱮᱸᱮᱸ ᱦ ᱦᱚᱭ ᱪᱟᱥ ᱪᱟᱥ ᱠᱟᱹᱢᱤ ᱵᱟᱭ ᱫᱟᱜ ᱞᱮᱠᱷᱟᱱ ᱪᱤᱠᱟᱹ ᱛᱮᱵᱤᱱ ᱪᱟᱥᱼᱟ ᱾ ᱛᱟᱦᱞᱮ ᱜᱚᱝᱠᱮ ᱟᱯᱮ ᱚᱱᱛᱮ ᱫᱚ ᱢᱤᱱᱤ ᱠᱚ ᱰᱮᱢ ᱠᱚ ᱵᱟᱹᱱᱩᱜᱼᱟ ᱾
ᱦᱚᱸᱢᱤᱱᱤ ᱠᱚᱦᱚᱸ ᱚᱱᱠᱟ ᱵᱟᱹᱱᱩᱜᱼᱟ ᱾
ᱦᱩᱸ ᱚᱻ ᱟᱪᱷᱟᱻᱟᱪᱷᱟ ᱦᱮᱸ ᱛᱚ ᱟᱨ ᱰᱮᱢ ᱠᱚᱫᱚᱻ
ᱰᱮᱢ ᱵᱚᱞᱛᱮ ᱚᱱᱟ ᱠᱮᱱᱮᱞ ᱠᱮᱱᱮᱞ ᱫᱟᱜ ᱠᱚ ᱟᱲᱟᱜ ᱞᱮᱠᱷᱟᱱ ᱦᱩᱭᱩᱜᱼᱟ ᱾
ᱚ ᱦᱮᱸᱻᱦᱮᱸ ᱻᱦᱮᱸᱻ
ᱛᱟᱦᱞᱮ ᱰᱮᱢ ᱦᱚᱸ ᱫᱟᱜ ᱵᱟᱹᱱᱩᱜ ᱛᱮ ᱵᱚᱱᱫᱚ ᱠᱟᱫᱟ ᱠᱚ ᱜᱮᱴ
ᱚ ᱟᱪᱷᱟᱻᱟᱪᱷᱟ ᱦᱮᱸ ᱱᱚᱛᱮ ᱫᱚ ᱟᱞᱮ ᱱᱚᱛᱮ ᱫᱚ ᱜᱟᱰᱟ ᱠᱚ ᱢᱮᱱᱟᱜᱼᱟ ᱜᱟᱰᱟ ᱫᱟᱜ ᱛᱮᱜᱮ ᱪᱟᱥ ᱠᱚ ᱦᱩᱭᱩᱜᱼᱟ ᱟᱨ
ᱠᱷᱚᱱ ᱞᱤᱸᱡᱤ ᱟᱬᱜᱚᱱᱟ ᱾